ᱦᱚᱭ ᱦᱚᱭ ᱡᱚᱦᱟᱨ ᱜᱮ᱾
ᱦᱩᱸ
ᱛᱟᱦᱟᱞᱮ ᱱᱤᱛᱚᱜ ᱫᱚ ᱪᱮᱫ ᱠᱚᱢ ᱪᱤᱠᱟᱹᱭᱮᱜ-ᱟ?
ᱱᱚᱜᱚᱭ ᱡᱚᱢ ᱵᱟᱲᱟ ᱦᱟᱛᱮᱫ ᱫᱩᱲᱩᱵ ᱵᱟᱲᱟ ᱦᱩᱭ ᱠᱟᱱᱟ ᱪᱷᱟᱫᱽ ᱨᱮ ᱾
ᱚ ᱾ ᱛᱟᱦᱮ ᱪᱮᱫ ᱯᱮ ᱩᱛᱩ ᱟᱠᱟᱜᱼᱟ?
ᱛᱮᱦᱮᱧ ᱫᱚ ᱡᱤᱞ ᱞᱮ ᱩᱛᱩ ᱟᱠᱟᱫᱟ ᱟᱯᱮ ᱫᱚ?
ᱦᱮ ᱟᱞᱮ ᱫᱚ ᱟᱞᱮ ᱫᱚ ᱪᱮᱫ ᱫᱚ ᱵᱟᱝᱟ ᱟᱢᱲᱟ ᱞᱮ ᱨᱟᱥᱮ ᱟᱠᱟᱟᱜᱼᱟ ᱾
ᱚ ᱥᱩᱫᱩ ᱟᱢᱲᱟ ᱜᱮ?
ᱦᱳᱭ ᱟᱢᱲᱟ ᱟᱨ ᱨᱚᱦᱚᱲ ᱦᱟᱠᱩ᱾
ᱚ ᱥᱩᱠᱷᱟᱹ ᱫᱚᱢᱮ ᱠᱚ ᱥᱤᱵᱤᱞᱟ ᱛᱟᱨ ᱢᱟᱱᱮ ᱛᱚ ᱾
ᱦᱳᱭ ᱦᱳᱭ ᱩᱱᱠᱩ ᱫᱚ ᱫᱚᱢᱮᱧ ᱠᱩᱥᱤ ᱭᱟᱠᱚᱣᱟ ᱤᱧ ᱫᱚ ᱟᱢᱮᱢ ᱡᱚᱢ ᱠᱚᱜᱮᱭᱟ ᱥᱮ ᱵᱟᱝᱜ?
ᱦᱮᱸ ᱵᱟᱯᱨᱮ ᱨᱚᱦᱚᱲ ᱦᱟᱠᱚ ᱩᱦ ᱴᱚᱢᱮᱴᱳ ᱦᱟᱛᱮᱫ ᱡᱚᱡᱩ ᱟᱛᱮᱫ ᱨᱟᱥᱮ ᱠᱚᱢᱮᱥᱮ ᱫᱚᱢᱮ ᱠᱚ ᱥᱤᱵᱤᱞᱟ ᱤᱧ ᱫᱚᱢᱮᱧ ᱠᱩᱥᱤᱭᱟᱠᱚᱣᱟ ᱾ ᱨᱚᱦᱚᱲ ᱦᱟᱹᱠᱩ ᱥᱮᱢ ᱵᱟᱹᱜᱤ ᱭᱟᱠᱚᱣᱟ
ᱦᱳᱭ ᱤᱧᱢᱟ ᱨᱚᱦᱚᱲ ᱦᱟᱠᱳ ᱠᱚ ᱛᱟᱦᱮᱱ ᱠᱷᱟᱱ ᱤᱧᱢᱟ ᱨᱟᱯᱟᱜ ᱟᱛᱮᱫ ᱟᱹᱰᱤ ᱨᱚᱠᱚᱢ ᱟᱛᱮᱧ ᱡᱚᱢ ᱠᱚᱣᱟ᱾
ᱟᱫᱚ ᱵᱟᱠᱷᱟᱱ ᱨᱤᱫ ᱟᱛᱮ ᱨᱤᱫ ᱟᱛᱮ ᱦᱚᱸ ᱫᱚᱢᱮ ᱟᱞᱩ ᱠᱚ ᱥᱟᱛᱮᱢ ᱪᱚᱠᱷᱟ ᱟᱠᱟᱫ ᱠᱚ ᱫᱚᱢᱮ ᱠᱚ ᱥᱤᱵᱤᱞᱟ ᱾ ᱠᱩᱥᱤᱭᱟᱠᱚ ᱜᱮᱭᱤᱧ ᱨᱚᱦᱚᱲ ᱦᱟᱹᱠᱩ ᱠᱚᱫᱚ ᱵᱟᱹᱧ ᱵᱟᱪᱷᱟ ᱵᱟᱲᱟ ᱠᱚᱣᱟ ᱨᱚᱲ ᱠᱟᱹᱠᱩ ᱾ ᱡᱤᱣᱮᱫ ᱦᱟᱹᱠᱩ ᱩᱱᱟᱹᱜ ᱵᱟᱹᱧ ᱠᱩᱥᱤᱭᱟᱠᱚᱣᱟ ᱠᱤᱱᱛᱩ ᱨᱚᱦᱚᱲ ᱦᱟᱹᱠᱩ ᱫᱚᱢᱮᱧ ᱠᱩᱥᱤᱭᱟᱠᱚᱣᱟ ᱫᱤᱱ ᱜᱮ ᱡᱩᱫᱤ ᱫᱤᱱᱮᱢ ᱩᱛᱩᱭᱟ ᱫᱤᱱ ᱜᱤᱧ ᱡᱚᱢᱟ ᱤᱧ ᱫᱚ
ᱦᱳᱭ ᱦᱳᱭ ᱛᱮᱦᱮᱧ ᱛᱟᱦᱚᱞᱮ ᱛᱮᱦᱮᱧ ᱢᱟ ᱛᱤᱨᱤᱥᱮ ᱡᱩᱱ ᱛᱟᱦᱞᱮ ᱛᱤᱱᱟᱹᱜ ᱮᱢ ᱮᱱᱮᱡ ᱠᱮᱫᱟ ᱛᱮᱦᱮᱧ ᱫᱚ?
ᱫᱚᱢᱮᱧ ᱮᱱᱮᱡ ᱠᱟᱜᱟ ᱫᱚᱢᱮ ᱾ ᱮᱱᱮᱡ ᱫᱚ ᱫᱚᱢᱮᱧ ᱮᱱᱮᱡ ᱠᱟᱜ-ᱟ ᱠᱤᱱᱛᱩ ᱵᱩᱰᱷᱤ ᱮᱨᱟ ᱠᱚ ᱫᱚᱢᱮ ᱠᱚ ᱮᱜᱮᱨᱮᱫ ᱛᱟᱦᱮᱸᱜ-ᱟ ᱾ ᱥᱮᱨᱮᱧ ᱠᱚ ᱵᱟᱹᱧ ᱫᱟᱲᱮᱭᱟᱜ ᱜᱮᱭᱟ ᱛᱚ ᱟᱫᱚ ᱚᱱᱟ ᱛᱮᱠᱚ ᱮᱜᱮᱨᱮᱫ ᱛᱟᱦᱮᱸᱜ ᱾ ᱞᱮᱭᱟ ᱠᱚ ᱱᱩᱠᱩ ᱠᱩᱲᱤ ᱜᱤᱫᱽᱨᱟᱹ ᱮᱱᱮᱡ ᱫᱚᱠᱚ ᱞᱟᱦᱟ ᱞᱟᱦᱟᱜ ᱠᱟᱱᱟ ᱟᱫᱚ ᱥᱮᱨᱮᱧ ᱫᱚ ᱵᱟᱠᱚ ᱫᱟᱲᱮᱭᱟᱜ ᱠᱟᱱᱟ ᱾ ᱛᱮᱞᱟ ᱦᱚᱸᱛᱚ ᱜᱟᱱᱚᱜ ᱯᱮ ᱟᱫᱚ ᱛᱩᱲᱤᱢ ᱫᱟᱲᱮᱭᱟᱜᱼᱟ ᱛᱮᱞᱟ ᱾
ᱦᱳᱭ ᱦᱳᱭ ᱚᱱᱠᱟ ᱜᱮ ᱵᱩᱲᱦᱤ ᱠᱚᱫᱚ ᱾ ᱦᱳᱭ ᱟᱫᱚ ᱟᱠᱚᱣᱟᱜ ᱨᱟᱦᱟ ᱥᱟᱞᱟᱜ ᱫᱚ ᱱᱤᱡᱮᱨᱟᱜ ᱫᱚ ᱯᱚᱴᱟᱜ-ᱟ ᱛᱚᱵᱮ ᱦᱮᱸ ᱥᱮ?
ᱟᱫᱚ ᱵᱟᱠᱷᱟᱱ ᱜᱮᱨᱟᱝᱮᱜ ᱞᱮᱠᱟ ᱠᱚ ᱥᱮᱨᱮᱧ ᱟ ᱟᱹᱰᱤᱥ ᱜᱮᱢ ᱵᱩᱡᱷᱟᱹᱣ ᱜᱚᱫᱟ ᱤᱧ ᱫᱚ ᱮᱠᱫᱚᱢ ᱵᱮᱥ ᱜᱮ ᱵᱟᱹᱧ ᱵᱩᱡᱷᱟᱹᱣᱮᱫ ᱛᱟᱦᱮᱸᱜᱼᱟ ᱾
ᱥᱮᱨᱮᱧ ᱢᱟ ᱵᱟᱠᱚ ᱫᱟᱲᱮᱭᱟᱜ-ᱟ ᱯᱟᱞᱮ ᱤᱧ ᱫᱚ ᱵᱟᱨ ᱵᱟᱨ ᱫᱤᱱ ᱜᱟᱱ ᱯᱟᱞᱮ ᱩᱱᱠᱩ ᱥᱟᱛᱮ ᱫᱩᱲᱩᱵ ᱢᱮᱥᱟ ᱞᱮᱱᱠᱷᱟᱱ ᱥᱮ ᱫᱚ ᱯᱟᱞᱮ ᱟᱨᱚ ᱵᱷᱟᱜᱤ ᱜᱮᱢ ᱥᱮᱨᱮᱧᱟ ᱩᱱᱠᱩ ᱠᱷᱚᱱ ᱫᱚ ᱾
ᱦᱳᱭ ᱟᱫᱚ ᱢᱟᱱᱮ ᱪᱮᱫ ᱛᱮᱯᱮ ᱮᱱᱮᱡ ᱠᱮᱭᱟ ᱛᱩᱢᱫᱟᱜ ᱴᱟᱢᱟᱠ ᱛᱮ ᱥᱮ ᱵᱚᱠᱥ ᱛᱮ?
ᱵᱟᱝᱟ ᱛᱩᱢᱫᱟᱜ ᱴᱟᱢᱟᱠ ᱛᱮᱜᱮᱞᱮ ᱤᱭᱟᱹ ᱠᱮᱜ-ᱟ᱾
ᱮᱱᱮ ᱜᱮᱭᱟ ᱛᱟᱦᱞᱮ ᱫᱚᱢᱮ ᱜᱮᱢ ᱨᱟᱹᱥᱠᱟᱹᱜ ᱜᱮᱭᱟ ᱫᱚᱢᱮ ᱨᱩᱥᱤᱠᱟ ᱧᱚᱜᱚᱜ ᱜᱮᱭᱟᱢ?
ᱦᱮᱸ ᱨᱩᱥᱤᱠᱟ ᱫᱚ ᱫᱚᱢᱮᱜᱤ ᱨᱩᱥᱤᱠᱟ ᱜᱮᱭᱟ ᱡᱟᱦᱟᱸ ᱥᱮᱱ ᱮᱱᱮᱡ ᱯᱷᱟᱛᱟ ᱠᱚ ᱯᱷᱟᱱᱥᱮᱱ ᱴᱟᱸᱹᱰᱤ ᱠᱚ ᱫᱚᱢᱮᱧ ᱠᱩᱥᱤᱭᱟᱜ ᱜᱮᱭᱟ ᱪᱟᱞᱟᱜ ᱥᱟᱱᱟᱧ ᱜᱮᱭᱟ ᱤᱧ ᱫᱚ ᱡᱩᱫᱤᱧ ᱵᱟᱰᱟᱭ ᱧᱟᱢ ᱟᱠᱟᱜᱼᱟ ᱛᱷᱤᱨ ᱫᱚ ᱵᱟᱹᱧ ᱛᱟᱦᱮᱱᱟ ᱮᱱᱮᱡ ᱮᱱᱮᱡ ᱠᱟᱜ ᱜᱮ ᱥᱟᱱᱟᱧᱟ
ᱚ ᱛᱟᱦᱚᱞᱮ ᱯᱷᱟᱱᱥᱮᱱ ᱧᱮᱞ ᱠᱚᱫᱚᱢ ᱪᱟᱞᱟᱜ ᱜᱮᱭᱟ
ᱦᱮᱸ ᱫᱚᱢᱮᱧ ᱪᱟᱞᱟᱜ ᱜᱮᱭᱟ ᱛᱟᱯᱚᱨᱮ ᱯᱷᱟᱱᱥᱳᱱ ᱤᱧ ᱫᱚ ᱫᱚᱢᱮᱧ ᱠᱩᱥᱤᱭᱟᱜᱼᱟ ᱯᱷᱟᱱᱥᱳᱱ ᱠᱷᱟᱱ ᱫᱚ
ᱚ ᱦᱳᱭ ᱤᱧ ᱦᱚᱸ ᱪᱟᱞᱟᱣ ᱫᱩᱧ ᱪᱟᱞᱟᱜ ᱤᱧ ᱪᱟᱞᱟᱣ ᱫᱩᱧ ᱪᱟᱞᱟᱜ ᱜᱮᱭᱟ ᱥᱚᱢᱚᱭ ᱥᱚᱢᱚᱭ ᱨᱮ ᱢᱟᱱᱮ ᱚᱱᱮ ᱚᱱᱠᱟ ᱫᱚ ᱵᱟᱝᱜᱮ ᱚᱱᱟᱫᱚ ᱢᱚᱱᱮ ᱪᱮᱛᱟᱱ ᱨᱮ ᱚᱠᱟ ᱥᱚᱢᱚᱭᱚᱧ ᱢᱚᱱᱮᱭᱟ ᱪᱟᱞᱟᱜ ᱟᱹᱧ ᱪᱟᱞᱟᱜ ᱠᱷᱟᱱ ᱤᱧ ᱪᱟᱞᱟᱜᱼᱟ ᱟᱨ ᱚᱠᱟ ᱥᱚᱢᱚᱭ ᱤᱧ ᱢᱚᱱᱮ ᱜᱚᱫᱟ ᱵᱟᱹᱧ ᱪᱟᱞᱟᱜ ᱠᱷᱟᱱ ᱵᱟᱹᱧ ᱪᱟᱞᱟᱜᱼᱟ ᱚᱱᱮ ᱚᱱᱠᱟ ᱢᱚᱱᱮ ᱪᱮᱛᱟᱱ ᱨᱮ
ᱦᱩᱸ ᱱᱚᱣᱟ ᱥᱟᱹᱨᱤ ᱠᱟᱛᱷᱟ ᱜᱮ ᱦᱮᱸᱛᱚ
ᱟᱫᱚ ᱚᱠᱟ ᱠᱚᱨᱮ ᱮᱫ ᱤᱭᱟᱹ ᱛᱤᱨᱤᱥᱟ ᱢᱟᱱᱮ ᱛᱤᱨᱤᱥᱟ ᱡᱩᱱ ᱠᱚᱨᱮ ᱨᱮᱢᱟ ᱵᱟᱠᱚ ᱫᱚᱦᱚᱭᱮᱜ-ᱟ ᱮᱠ ᱛᱟᱹᱨᱤᱠᱷ ᱫᱩ ᱛᱟᱹᱨᱤᱠᱷ ᱠᱚ ᱫᱚᱦᱚᱭᱮᱜᱟ ᱛᱟᱦᱚᱞᱮ ᱱᱟᱦᱟᱜ ᱮᱢ ᱪᱟᱞᱟᱜ ᱠᱟᱱᱟ ᱥᱮ ᱵᱟᱝ ᱟ?
ᱦᱚ ᱦᱚᱸᱧ ᱪᱟᱞᱟᱜ ᱠᱟᱱ ᱜᱮᱭᱟ ᱫᱚᱦᱚ ᱟᱠᱟᱫ ᱜᱮᱭᱟ ᱠᱚ ᱪᱟᱞᱟᱣ ᱦᱩᱭᱩᱜ ᱠᱟᱱ ᱜᱮᱭᱟᱭ
ᱦᱮᱸ ᱦᱚᱭ ᱦᱚᱭ ᱦᱳᱭ ᱮᱱᱮᱡ-ᱥᱮᱨᱮᱧ ᱦᱚᱸ ᱫᱚᱨᱠᱟᱨ ᱜᱮ ᱛᱟᱦᱚᱞᱮ ᱚᱞᱚᱜ ᱯᱟᱲᱦᱟᱜ ᱫᱚ ᱛᱤᱱᱟᱹᱜ ᱫᱷᱟᱹᱤᱡ ᱮᱢ ᱚᱞᱚᱜ ᱯᱟᱲᱦᱟᱣ ᱟᱠᱟᱱᱟ
ᱚᱞᱚᱜ ᱯᱟᱲᱦᱟᱜ ᱫᱚ ᱱᱚᱜᱚᱭ ᱛᱚᱧ ᱮᱢ ᱠᱮᱜᱼᱟ ᱢᱟᱫᱽᱫᱷᱚᱢᱤᱠ ᱤᱧ ᱮᱢ ᱠᱮᱼᱟ ᱮᱢᱟᱛᱮ ᱤᱞᱮᱵᱷᱮᱱ ᱨᱤᱧ ᱵᱷᱚᱨᱛᱤ ᱟᱠᱟᱱᱟ
ᱟᱪᱪᱷᱟ ᱤᱧ ᱫᱚ ᱯᱟᱸᱪ ᱫᱷᱟᱹᱵᱤᱡ ᱤᱧ ᱯᱟᱲᱦᱟᱣ ᱟᱠᱟᱱᱟ
ᱚᱻ ᱯᱚᱸᱪ ᱯᱟᱥ ᱠᱮᱞᱟᱥ ᱚᱵᱫᱤ ᱵᱟ
ᱦᱳᱭ ᱫᱚᱥ ᱵᱟᱨᱚ ᱵᱚᱪᱷᱚᱨ ᱵᱟᱝᱟ-ᱟ ᱤᱧ ᱫᱚ ᱵᱟᱠᱚ ᱯᱟᱲᱦᱟᱣ ᱰᱟᱹᱝᱨᱤᱧ ᱜᱩᱯᱤ ᱠᱚᱣᱟ
ᱚ ᱰᱟᱝᱨᱤ ᱜᱩᱯᱤ ᱠᱚ ᱵᱟ ᱚᱲᱟᱜ ᱨᱮᱱᱟᱜ ᱫᱚᱢᱮ ᱵᱚᱞᱮ ᱚᱲᱟᱜ ᱨᱮᱱᱟᱜ ᱫᱚᱢᱮ ᱯᱟᱞᱮ ᱮᱴᱠᱮᱴᱚᱬᱮ ᱵᱟᱝ ᱚᱱᱟᱛᱮ
ᱦᱳᱭ ᱦᱳᱭ ᱤᱧ ᱫᱚ ᱢᱟᱱᱮ ᱤᱧ ᱤᱧ ᱟᱭᱚ ᱫᱚ ᱪᱷᱩᱴᱠᱤ ᱟᱭᱳ ᱠᱟᱱᱟᱭ ᱥᱮ ᱟᱫᱚ ᱚᱱᱟ ᱠᱷᱟᱹᱛᱤᱨ ᱛᱮᱜᱮ ᱫᱚᱢᱮ ᱥᱟᱛᱟᱣᱤᱧᱟᱭ
ᱚ ᱫᱟᱠᱟ ᱠᱚ ᱵᱚᱞᱮ ᱵᱟᱭ ᱮᱢᱟᱢ ᱜᱮᱭᱟ
ᱦᱳᱭ ᱰᱟᱹᱝᱨᱤ ᱜᱩᱯᱤ ᱜᱮ ᱵᱷᱮᱡᱟᱣᱤᱧᱟᱹ ᱨᱮᱸᱜᱮᱡ ᱠᱚᱛᱮᱧ ᱪᱟᱞᱟᱜᱼᱟ ᱥᱚᱢᱚᱭ ᱨᱮᱫᱚ ᱟᱫᱚ ᱮᱴᱟᱜ ᱦᱚᱲ ᱠᱚ ᱮᱴᱟᱜ ᱦᱚᱲ ᱠᱚ ᱢᱟᱨᱟᱜ ᱟᱭᱳ ᱠᱟᱠᱟ ᱛᱟᱠᱚ ᱠᱚ ᱢᱮᱱᱟᱜ ᱠᱚᱣᱟ ᱩᱱᱠᱩ ᱠᱚᱜᱮ ᱠᱚ ᱤᱢᱟᱹᱧᱟ
ᱦᱩᱸ ᱚᱱᱟᱛᱮᱜᱮ ᱪᱷᱩᱴᱠᱤ ᱛᱚ ᱫᱚᱢᱮ ᱠᱚ ᱥᱟᱥᱮᱛ ᱢᱮ ᱜᱮᱭᱟ ᱯᱟᱞᱮ ᱡᱚᱢ ᱠᱩ ᱵᱟᱠᱚ ᱮᱢᱟᱢ ᱜᱮᱭᱟ ᱵᱟᱥᱮ ᱫᱚᱢᱮ ᱠᱚᱥᱴᱚ
ᱦᱳᱭ ᱦᱳᱭ ᱚᱱᱠᱟ ᱜᱮ
ᱚ ᱟᱫᱚ ᱱᱤᱛᱳᱜ ᱫᱚ ᱡᱚᱢ ᱟᱠᱟᱫ ᱟᱢ ᱥᱮ ᱵᱟᱝ
ᱦᱳᱭ ᱱᱤᱛᱚᱜ ᱫᱚ ᱡᱚᱢ ᱟᱠᱟᱫ ᱜᱤᱭᱟᱹᱧ ᱡᱚᱢ ᱫᱚ ᱤᱧᱫᱚ ᱤᱧᱫᱚ ᱡᱷᱚᱛᱚ ᱠᱷᱚᱱ ᱡᱚᱛᱚᱠᱷᱚᱱ ᱢᱩᱪᱟᱹᱫ ᱨᱤᱧ ᱡᱚᱢᱟ
ᱚ ᱛᱟᱦᱚᱞᱮ ᱟᱢ ᱜᱮ ᱞᱟᱥᱴ ᱱᱤᱛᱚᱜ ᱤᱧ ᱡᱚᱢᱴᱟᱹᱣᱟᱛᱮᱢ ᱫᱩᱲᱩᱵ ᱵᱟᱲᱟ ᱠᱟᱛᱮ ᱜᱚᱞᱯᱚ ᱵᱟᱲᱟᱭᱟ ᱦᱮᱸ ᱥᱮ
ᱦᱳᱭ ᱦᱳᱭ ᱢᱟᱱᱮ ᱛᱚ ᱤᱭᱟᱹ ᱚᱠᱟ ᱥᱟᱨᱮᱡᱚᱜᱼᱟ ᱚᱱᱟᱜᱤᱧ ᱡᱚᱢᱟ ᱵᱟᱝ ᱥᱟᱨᱮᱡᱚᱜ ᱠᱷᱟᱱ ᱤᱧᱜᱤᱧ ᱤᱥᱤᱱᱟᱥᱮ ᱟᱫᱚ ᱮᱜᱮᱨ ᱤᱧᱟ ᱠᱚ ᱚ ᱟᱫᱚ ᱩᱱᱠᱩ ᱢᱟᱱᱮ ᱩᱱᱠᱩ ᱩᱱᱠᱩ ᱢᱟᱲᱟᱝ ᱜᱮ ᱡᱚᱢ ᱦᱚᱪᱚ ᱠᱚ ᱦᱩᱭᱩᱜᱼᱟ ᱥᱮ ᱟᱫᱚ ᱚᱱᱟ ᱠᱷᱟᱛᱤᱨ ᱛᱮᱜᱮ ᱤᱧ ᱫᱚ ᱯᱚᱨᱮᱜ ᱜᱤᱧ ᱡᱚᱢᱟ
ᱚ ᱟᱫᱚ ᱟᱭᱳ ᱫᱚ ᱢᱮᱱᱟᱭᱟ ᱥᱮ ᱵᱟᱹᱪᱩᱜ ᱜᱮᱭᱟ ᱚᱲᱟᱜ ᱨᱮᱫᱚ
ᱵᱟᱹᱪᱩᱜ ᱮᱭᱟ ᱚᱲᱟᱜ ᱩᱱᱤ ᱫᱚ ᱩᱱᱤ ᱫᱚ ᱵᱚᱸᱜᱟ ᱛᱟᱞᱟ ᱟᱠᱟᱱᱟᱭ ᱦᱳᱭ ᱪᱷᱩᱴᱠᱤ ᱟᱭᱳ ᱢᱮᱱᱟᱭᱟ ᱦᱳᱭ
ᱟᱭᱳ ᱟᱭᱳ ᱜᱮ ᱵᱟᱹᱱᱩᱜᱭᱟ ᱥᱩᱫᱩ ᱥᱮ ᱵᱟᱵᱟ ᱦᱚᱸ ᱵᱟᱹᱪᱩᱜᱮᱭᱟ
ᱵᱟᱵᱟ ᱫᱚ ᱢᱮᱱᱟᱭ ᱜᱮᱭᱟ ᱟᱫᱚ ᱵᱟᱵᱟ ᱫᱚ ᱪᱮᱫ ᱫᱚ ᱵᱟᱭ ᱞᱟᱹᱭᱟ ᱫᱚᱢᱮ ᱵᱩᱞᱩᱜᱼᱟᱭ ᱪᱮᱫ ᱮᱢ ᱢᱮᱛᱟᱭᱟ ᱞᱟᱹᱭ ᱵᱟᱝ ᱞᱟᱹᱭ ᱥᱚᱢᱟᱱ
ᱳ ᱮᱠᱞᱟ ᱜᱮᱭᱟᱢ ᱛᱟᱨ ᱢᱟᱱᱮ ᱫᱚ
ᱦᱳᱭ ᱦᱳᱭ ᱟᱫᱚᱧ ᱢᱚᱱᱮᱭ ᱟᱠᱟᱜᱼᱟ ᱵᱟᱦᱟᱨᱮ ᱠᱟᱹᱢᱤ ᱠᱚᱥᱮᱫ ᱤᱧ ᱪᱟᱞᱟᱜᱼᱟ
ᱦᱮᱸ ᱦᱮᱸ ᱵᱷᱟᱜᱤ ᱜᱮᱢ ᱵᱷᱟᱜᱤ ᱜᱮᱢ ᱠᱟᱛᱷᱟ ᱟᱠᱟᱱᱟ ᱵᱟᱭᱨᱮ
ᱦᱳᱭ ᱵᱷᱟᱹᱜᱤ ᱜᱮ ᱾ ᱦᱳᱭ ᱟᱨ ᱢᱤᱛᱟᱹᱧ ᱠᱟᱱ ᱛᱟᱦᱮᱸᱜ ᱠᱚ ᱵᱟᱯᱞᱟ ᱵᱟᱯᱞᱟ ᱟᱫᱚ ᱵᱟᱯᱞᱟ ᱠᱚᱫᱚ ᱵᱟᱝ ᱟᱜ ᱠᱟᱱ ᱛᱤᱧ ᱩᱱᱟᱹᱜ ᱵᱟᱦᱟᱨᱮ ᱠᱟᱹᱢᱤᱧ ᱪᱟᱞᱟᱜᱼᱟ ᱱᱮᱛᱟᱨ ᱱᱮᱛᱟᱨ ᱱᱮᱛᱟᱨ ᱠᱚᱲᱟ ᱫᱚ ᱯᱟᱹᱛᱤᱭᱟᱹᱣ ᱵᱟᱝᱟ ᱫᱚᱦᱚᱣᱟᱠᱚ ᱵᱟᱠᱚ ᱫᱚᱦᱚᱣᱟ
ᱟᱫᱚ ᱵᱟᱠᱷᱟᱱ ᱴᱟᱠᱟ ᱯᱚᱭᱥᱟᱹ ᱠᱚ ᱛᱟᱦᱮᱸ ᱞᱮᱱᱠᱷᱟᱱ ᱡᱟᱦᱟᱸᱭ ᱜᱮᱠᱚ ᱧᱮᱞ ᱵᱟᱲ ᱢᱮ ᱜᱤᱫᱽᱨᱟᱹ ᱠᱚ ᱛᱟᱦᱮᱱᱟ ᱡᱩᱫᱤ ᱚᱲᱟᱜ ᱨᱮᱱ ᱦᱚᱸ ᱱᱮᱛᱟᱨ ᱢᱟ ᱯᱩᱭᱥᱟᱹ ᱜᱮᱠᱚ ᱪᱤᱱᱦᱟᱹᱣᱮᱫ ᱟᱫ ᱪᱮᱫ
ᱦᱚᱭ ᱛᱟᱦᱚᱞᱮ ᱟᱪᱪᱷᱟ ᱟᱢ ᱫᱚ ᱟᱪᱪᱷᱟ ᱟᱢ ᱫᱚ ᱚᱱᱟ ᱤᱭᱟᱹ ᱢᱩᱵᱷᱤ ᱧᱮᱞ ᱠᱚᱫᱚᱢ ᱠᱩᱥᱤᱭᱟᱜᱼᱟ ᱥᱮ ᱵᱟᱝᱟ ᱯᱷᱤᱞᱤᱢ ᱧᱮᱞ ᱠᱚ?
ᱦᱮᱸ ᱠᱩᱥᱤᱭᱟᱜ ᱜᱤᱭᱟᱹᱧ ᱪᱟᱞᱟᱜ ᱜᱮᱭᱟ ᱟᱞᱮ ᱫᱚ ᱟᱞᱮ ᱫᱚ ᱩ ᱯᱷᱮᱢᱮᱞᱤ ᱥᱟᱛᱮ ᱤᱧ ᱫᱚ ᱜᱟᱛᱮ ᱥᱟᱛᱮ ᱤᱧ ᱪᱟᱞᱟᱜ ᱜᱮᱭᱟ ᱫᱚᱢᱮ ᱟᱢ ᱫᱚ
ᱵᱟᱝᱟ ᱤᱧ ᱫᱚ ᱯᱷᱳᱱ ᱠᱚᱨᱮᱜᱤᱧ ᱧᱮᱞᱟ
ᱚ ᱜᱟᱛᱮ ᱥᱟᱜᱛᱮᱢ ᱪᱟᱞᱟᱜ ᱫᱚᱢᱮ ᱨᱟᱹᱥᱠᱟᱹ ᱵᱩᱡᱷᱟᱹᱜᱼᱟ
ᱦᱚᱸ ᱤᱧᱫᱚ ᱵᱟᱠᱚ ᱫᱟᱲᱟ ᱦᱚᱪᱚ-ᱟᱧᱟ
ᱚ ᱦᱮᱸ ᱛᱚ ᱪᱷᱩᱴᱠᱤ ᱪᱷᱩᱴᱠᱤ ᱢᱟ ᱢᱟᱱᱮ ᱟᱢ ᱟᱭᱳ ᱫᱚ ᱫᱚᱢᱮ ᱮᱜᱮᱨ ᱜᱮ ᱢᱮᱜᱮᱭᱟᱭ ᱪᱷᱩᱴᱠᱤ ᱟᱭᱳ ᱛᱚ ᱚᱱᱟᱛᱮ ᱫᱚᱢᱮ ᱥᱟᱥᱮᱛ ᱢᱮᱜᱟᱭ ᱵᱟᱥᱮ ᱚᱱᱟᱛᱮ
ᱦᱳᱭ ᱦᱳᱭ ᱦᱳᱭ ᱪᱟᱞᱟᱜ ᱫᱚ ᱥᱟᱱᱟᱧ ᱜᱮᱭᱟ ᱤᱧᱨᱮᱱ ᱜᱟᱛᱮ ᱠᱩᱲᱤ ᱠᱚᱠᱚ ᱪᱟᱞᱟᱜ ᱜᱮᱭᱟ ᱟᱫᱚ ᱵᱟᱠᱚ ᱪᱟᱞᱟᱜᱼᱟ ᱫᱚᱢᱮ ᱮᱜᱮᱨ ᱠᱚᱣᱟᱭ ᱜᱟᱛᱮ ᱠᱩᱲᱤ ᱦᱚᱸ ᱚᱱᱟᱛᱮᱤᱧ ᱥᱟᱞᱟᱜ ᱱᱚᱸᱰᱮ ᱜᱟᱛᱮ ᱜᱮᱠᱚ ᱵᱟᱹᱜᱤ ᱩᱛᱟᱹᱨ ᱠᱟᱜᱼᱟ ᱾ ᱪᱤᱠᱟᱹᱭᱟᱢ ᱢᱟᱥᱮ ᱢᱚᱞᱚᱝ ᱜᱮ ᱵᱟᱝ ᱱᱟᱯᱟᱭᱟ
ᱳ
ᱦᱳᱭ ᱛᱟᱦᱞᱮ ᱟᱢ ᱫᱚ ᱢᱟᱱᱮ ᱢᱩᱵᱷᱤ ᱨᱮᱫᱚ ᱚᱠᱚᱭ ᱢᱟᱱᱮ ᱚᱠᱚᱭ ᱦᱤᱨᱳ ᱵᱷᱟᱜᱤ ᱢᱟᱱᱮ ᱵᱷᱟᱹᱜᱤᱢ ᱠᱩᱥᱤᱭᱟᱭᱟᱢ ᱟᱢᱤᱡ ᱡᱚᱛᱚ ᱠᱷᱚᱱ ᱵᱮᱥ ᱠᱩᱥᱤᱭᱟᱭᱟᱢ ᱚᱱᱠᱟ ᱵᱟᱹᱪᱩᱜ ᱠᱚᱣᱟ ᱾
ᱦᱚᱸ ᱢᱮᱱᱟᱜ ᱠᱚᱜᱮᱭᱟ ᱤᱧᱫᱚ ᱤᱭᱟᱹ ᱥᱟᱞ ᱵᱟᱨᱭᱟᱦᱤᱨᱳᱧ ᱠᱩᱥᱤᱭᱟᱠᱤᱱ ᱠᱟᱱᱟ ᱢᱤᱫᱴᱮᱱ ᱫᱚ ᱥᱟᱞᱢᱟᱱ ᱠᱷᱟᱱ ᱟᱨ ᱢᱤᱫᱴᱮᱡ ᱫᱚ ᱥᱟᱨᱩᱠ ᱠᱷᱟᱱ ᱤᱧ ᱫᱚᱢᱮᱧ ᱠᱩᱥᱤᱭᱟᱠᱤᱱᱟ ᱤᱧ ᱫᱚ
ᱦᱳᱭ ᱦᱳᱭ ᱟᱪᱪᱷᱟ ᱤᱧ ᱫᱚ ᱟᱞᱩ ᱟᱨᱡᱩᱱ
ᱳ ᱟᱞᱩ ᱚᱨᱡᱩᱱ
ᱦᱳᱭ ᱩᱱᱤᱭᱟᱜ ᱦᱳᱭ ᱦᱳᱭ ᱤᱧ ᱩᱱᱤ ᱢᱟᱱᱮ ᱠᱷᱩᱵᱮ ᱤᱥᱴᱟᱭᱞᱤᱥ ᱜᱮ ᱥᱮ ᱟᱫᱚᱤᱧ ᱫᱚ ᱤᱥᱴᱟᱭᱞᱤᱥ ᱤᱥᱴᱟᱭᱞᱤᱥ ᱢᱟᱱᱮ ᱦᱚᱲᱜᱤᱧ ᱠᱩᱥᱤᱭᱟᱠᱚᱣᱟ ᱟᱫᱚ ᱠᱷᱩᱵᱮ ᱤᱥᱴᱟᱭᱞᱤᱥ ᱜᱮᱭᱟᱭ ᱟᱨ ᱩᱱᱤ ᱫᱚ ᱢᱟᱱᱮ ᱟᱭᱟᱜ ᱢᱟᱱᱮ ᱟᱭᱟᱜ ᱢᱚᱱᱮ ᱛᱮᱜᱮ ᱤᱥᱴᱟᱭᱞᱤᱥ ᱠᱚ ᱤᱥᱴᱟᱭᱤᱞ ᱜᱮᱭᱟᱭ ᱦᱚᱲ ᱫᱚ ᱵᱟᱭ ᱠᱤᱲᱤ ᱠᱚᱜᱮᱭᱟ ᱚᱱᱟ ᱠᱷᱚᱛᱤᱨ ᱤᱧ ᱫᱟ ᱫᱚᱢᱮᱧ ᱠᱩᱥᱤᱭᱟᱜᱼᱟ ᱛᱟᱭᱟ ᱢᱟᱱᱮ ᱟᱭᱟᱜ ᱟᱡ ᱪᱮᱫ ᱞᱮᱠᱟᱭ ᱢᱚᱱᱮᱭ ᱜᱮᱭᱟ ᱚᱱᱠᱟᱜ ᱤᱥᱴᱟᱭᱤᱞ ᱜᱮᱭᱟ ᱢᱟᱱᱮ ᱪᱮᱫ ᱠᱚ ᱞᱟᱹᱭᱟ ᱟᱭᱟᱜ ᱯᱞᱮᱱᱤᱝ ᱛᱮ ᱡᱟᱦᱟᱸᱭ ᱮᱠᱴᱟᱨ ᱠᱚᱫᱚ ᱩᱱᱠᱩ ᱠᱚᱫᱚ ᱵᱟᱠᱚ ᱞᱟᱹᱭᱟᱭᱟ
ᱦᱮᱸᱛᱚ
ᱟᱪᱪᱷᱟ ᱟᱪᱪᱷᱟ ᱛᱟᱦᱞᱮ ᱟᱫᱚ ᱦᱤᱨᱳᱭᱤᱱ ᱫᱚ ᱚᱠᱚᱭᱮᱢ ᱠᱩᱥᱤᱭᱟᱭᱟ
ᱦᱤᱨᱳᱭᱤᱱ ᱫᱚ ᱥᱤᱨᱤ ᱫᱮᱵᱤ ᱤᱧ ᱫᱚ ᱫᱚᱢᱮᱧ ᱠᱩᱥᱤᱭᱟᱜ ᱛᱟᱦᱮᱸ ᱤᱧᱫᱚ
ᱦᱳᱭ ᱥᱤᱨᱤ ᱥᱤᱨᱤᱫᱮᱵᱤ ᱢᱟᱭ ᱵᱚᱸᱜᱟ ᱛᱟᱞᱟᱭᱮᱱ ᱫᱚ ᱟᱫᱚ ᱪᱮᱫ ᱠᱚᱢ ᱧᱮᱞᱮᱫᱼᱟ
ᱟᱫᱚ ᱩᱱᱤᱭᱟᱜ ᱜᱮ ᱢᱟᱨᱮ ᱢᱟᱨᱮ ᱵᱩᱭ ᱠᱚ ᱢᱮᱱᱟᱜ ᱛᱟᱭᱟ ᱥᱮᱨᱮᱧ ᱠᱚ ᱫᱚᱢᱮᱧ ᱠᱩᱥᱤᱭᱟᱜ ᱜᱮᱛᱟᱭᱟ ᱟᱞᱮ ᱩᱱᱤ ᱫᱚ ᱟᱞᱮ ᱚᱲᱟᱜ ᱨᱮᱦᱚᱸ ᱫᱚᱢᱮ ᱠᱚ ᱠᱩᱥᱤᱟᱭᱟ ᱛᱚ ᱟᱫᱚ ᱫᱤᱱ ᱜᱮᱠᱚ ᱧᱮᱞ ᱛᱟᱭᱟ ᱛᱚ, ᱟᱫᱚ ᱩᱱᱠᱩ ᱧᱮᱞ ᱧᱮᱞ ᱛᱮᱜᱮ ᱤᱧᱦᱚ ᱫᱚᱢᱮᱧ ᱠᱩᱥᱤᱭᱟᱫᱮᱭᱟ ᱾ ᱟᱫᱚ ᱞᱟᱦᱟ ᱫᱚ ᱩᱱᱟᱹᱜ ᱫᱚ ᱵᱟᱹᱧ ᱵᱟᱲᱟᱭ ᱛᱟᱦᱮᱸᱜᱼᱟ ᱛᱚ ᱩᱱᱤᱭᱟᱜ ᱵᱩᱭ ᱜᱮᱠᱚ ᱪᱟᱹᱞᱩᱭ ᱛᱟᱦᱮᱸ ᱛᱟᱦᱮᱸᱜ ᱟᱫᱚ ᱢᱟᱱᱮ ᱟᱭᱳᱵᱟᱵᱟ ᱢᱟᱱᱮ ᱟᱭᱳ ᱠᱚ ᱪᱮᱫ ᱠᱚᱠᱚ ᱪᱤᱠᱟᱹᱭᱟ, ᱚᱱᱟ ᱡᱷᱚᱛᱚ ᱜᱮᱢ ᱧᱮᱞᱟ ᱥᱮ ᱚᱱᱟ ᱵᱩᱭ ᱠᱚᱜᱮ ᱛᱷᱩᱲᱤ ᱱᱟᱜ ᱠᱚ ᱮᱴᱟᱜ ᱠᱤᱪᱷᱩ ᱛᱤᱧ ᱞᱟᱦᱟ ᱛᱮᱜᱮ ᱫᱚᱢᱮᱧ ᱠᱩᱥᱤᱭᱟᱭ ᱛᱟᱦᱮᱸᱜᱼᱟ ᱥᱤᱨᱤᱫᱮᱵᱤ ᱫᱚ
ᱦᱳᱭ ᱦᱳᱭ ᱦᱳᱭ ᱩᱱᱤᱫᱚ ᱪᱮᱨᱦᱟ ᱪᱮᱨᱦᱟ ᱜᱮ ᱛᱟᱦᱮᱸᱫᱼᱟ ᱾
ᱦᱩᱸ ᱮᱱᱮᱡ ᱠᱚ ᱫᱚᱢᱮ ᱫᱟᱲᱮᱭᱟᱜᱼᱟ, ᱛᱚ ᱚᱱᱟ,
ᱦᱳᱭ ᱦᱳᱭ ᱦᱳᱭ ᱟᱹᱰᱤ ᱪᱮᱦᱨᱟ ᱢᱟᱱᱮ ᱚᱱᱟ, ᱱᱟᱜᱤᱱ ᱱᱟᱜᱤᱱ ᱠᱚ ᱫᱚᱢᱮ ᱟᱹᱰᱤ ᱪᱮᱦᱨᱟᱭ ᱠᱚᱨᱟᱣ ᱜᱮᱭᱟ ᱩᱵ ᱢᱮᱫ ᱠᱚ ᱛᱟᱭ ᱢᱟᱱᱮ ᱢᱮᱫ ᱠᱚ ᱢᱚ ᱴᱟ ᱢᱟᱨᱟᱝ ᱢᱟᱨᱟᱝ ᱜᱮᱛᱟᱭᱟ ᱥᱮ, ᱞᱩᱸᱰᱩ ᱞᱩᱸᱰᱩ ᱜᱮᱛᱟᱭᱟ ᱾
ᱦᱮᱸ ᱦᱮᱸ
ᱦᱳᱭ ᱛᱟᱞᱦᱮ ᱤᱧ ᱫᱚ ᱤᱧ ᱫᱚ ᱩᱱᱤ ᱠᱟᱡᱚᱞᱤᱧ ᱠᱩᱥᱤᱭᱟᱭᱟ ᱠᱟᱡᱚᱞ ᱦᱤᱨᱳᱭᱤᱱ ᱫᱚ᱾
ᱚ ᱥᱟᱣᱩᱛ ᱨᱤᱱᱤᱜ ᱦᱤᱨᱳ ᱟᱨ ᱤᱭᱟᱹ ᱦᱤᱨᱳᱭᱤᱱ ᱫᱚ ᱠᱟᱡᱚᱞ ᱵᱟ ᱦᱮᱸ ᱤᱧᱦᱚᱸ ᱠᱟᱡᱚᱞ ᱫᱚ ᱫᱚᱢᱮᱧ
ᱵᱟᱝᱟ ᱟᱨ ᱟᱨ ᱢᱤᱫᱴᱤᱡ ᱢᱮᱱᱟᱭᱟ ᱢᱤᱫᱴᱤᱡ ᱥᱟᱹᱣᱩᱛ ᱨᱤᱱᱤᱡ ᱜᱮ ᱠᱟᱡᱚᱞ ᱠᱟᱡ
ᱚᱻ
ᱦᱳᱭ ᱦᱳᱭ ᱚᱦ ᱛᱟᱦᱞᱮ ᱥᱤᱱᱮᱢᱟ ᱧᱮᱞ ᱠᱚᱯᱮ ᱪᱟᱞᱟᱜ ᱜᱮᱭᱟ ᱵᱷᱟᱹᱜᱤ ᱜᱮ?
ᱦᱮᱸ ᱦᱮᱸ ᱫᱚᱢᱮᱞᱮ ᱪᱟᱞᱟᱜ ᱜᱮᱭᱟ᱾ ᱟᱞᱮ ᱫᱚ ᱜᱟᱜ ᱜᱟᱛᱮ ᱜᱟᱛᱮ ᱦᱮᱸ ᱦᱮᱸ ᱚᱸᱰᱮ ᱠᱷᱚᱱ ᱵᱮᱥᱤ ᱫᱚ ᱵᱟᱝ ᱥᱟᱺᱜᱤᱧᱟ ᱵᱟᱥ ᱛᱮ ᱪᱟᱞᱟᱜ ᱟᱢ ᱫᱚᱥ ᱴᱟᱠᱟ ᱵᱷᱟᱲᱟ ᱠᱚ ᱦᱟᱛᱟᱣᱟ ᱟᱨ ᱪᱟᱞᱟᱜ ᱟᱞᱮ
ᱮᱸ ᱦᱳᱭ ᱟᱞᱮ ᱠᱷᱚᱡ ᱫᱚ ᱦᱳᱭ ᱟᱞᱮ ᱠᱷᱚᱡ ᱫᱚ ᱥᱟᱺᱜᱤᱧ ᱜᱮᱭᱟ᱾ ᱟᱞᱮ ᱫᱚ ᱛᱤᱨᱤᱥ ᱪᱚᱞᱞᱤᱥ ᱴᱟᱠᱟ ᱵᱷᱟᱲᱟ ᱠᱚ ᱦᱟᱛᱟᱣ ᱜᱮᱭᱟ᱾
ᱚᱻ ᱚ ᱦᱮᱸ ᱛᱚ
ᱦᱳᱭ ᱟᱫᱚ ᱤᱧ ᱫᱚ ᱵᱟᱹᱧ ᱪᱟᱞᱟᱣ ᱵᱟᱲᱟ ᱟᱠᱟᱱᱟ, ᱢᱮᱱᱠᱷᱟᱱ ᱤᱪᱪᱷᱟᱹ ᱢᱮᱱᱟᱜ ᱛᱤᱧᱟᱹ ᱪᱟᱞᱟᱣ ᱨᱮᱱᱟᱜ᱾
ᱚ ᱵᱟᱝ ᱟᱞᱮ ᱫᱚ ᱜᱟᱛᱮ ᱞᱮ ᱡᱩᱛᱚᱜ ᱜᱮᱭᱟ ᱮᱲᱮ ᱠᱟᱛᱷᱟ ᱞᱟᱹᱭ ᱠᱚᱛᱮ ᱦᱚᱸᱞᱮ ᱪᱟᱞᱟᱜ ᱜᱮᱭᱟ ᱚᱲᱟᱜ ᱨᱮᱫᱚ ᱛᱷᱩᱲᱮᱱᱟᱠᱚ ᱥᱟᱹᱨᱤ ᱠᱟᱛᱷᱟᱢ ᱞᱟᱹᱭ ᱛᱮᱠᱚ ᱪᱟᱞᱟᱣ ᱦᱚᱪᱚ ᱢᱟ, ᱚᱲᱟᱜ ᱨᱮᱢᱟ ᱮᱲᱮ ᱠᱟᱛᱷᱟ ᱞᱟᱹᱭᱟᱢ ᱥᱮ᱾ ᱵᱟ ᱯᱨᱟᱭᱵᱷᱮᱴ ᱠᱚ ᱤᱥᱠᱩᱞ ᱠᱚ ᱡᱮᱫᱤᱱ ᱪᱷᱩᱴᱤ ᱛᱟᱦᱮᱱ ᱛᱟᱞᱮᱭᱟ ᱟᱨ ᱵᱟᱠᱷᱟᱱᱟᱜ ᱡᱟᱦᱟᱱᱟᱜ ᱠᱚ ᱤᱭᱟᱹ ᱛᱟᱦᱮᱱ ᱛᱟᱦᱞᱮ ᱟᱫᱚ ᱚᱱᱟ ᱦᱤᱥᱟᱹᱵ ᱛᱮᱜᱮᱞᱮ ᱪᱟᱞᱟᱜᱼᱟ ᱵᱟᱥ ᱛᱮᱜᱮᱞᱮ ᱪᱟᱞᱟᱜ ᱟᱛᱚ ᱤᱥᱠᱩᱞ ᱤᱥᱠᱩᱞ ᱠᱚ ᱟᱫᱚ ᱚᱱᱟᱛᱮ ᱚᱲᱟᱜ ᱨᱮ ᱡᱟ ᱯᱚᱭᱥᱟᱹ ᱠᱚ ᱮᱢᱟᱞᱮ ᱛᱟᱦᱮᱸᱜᱼᱟ ᱚᱱᱟ ᱯᱚᱭᱥᱟᱹ ᱡᱚᱲᱚ ᱡᱚᱴᱚ ᱟᱛᱮᱫ ᱩᱱᱤ ᱠᱚᱢ ᱧᱚᱜ ᱩᱱᱤ ᱠᱚᱢ ᱧᱚᱜ ᱡᱚᱛᱚ ᱩᱴᱷᱟ ᱛᱮᱞᱮ ᱪᱟᱞᱟᱜ ᱛᱟᱦᱮᱸᱜᱼᱟ᱾
ᱚ ᱟᱫᱚ ᱟᱯᱮ ᱢᱟ ᱟᱯᱮ ᱢᱟ ᱵᱷᱟᱜᱤ ᱜᱮ ᱤᱥᱠᱩᱞ ᱯᱮ ᱪᱟᱞᱟᱜᱼᱟ ᱟᱫᱚ ᱤᱧᱢᱟ ᱚᱞᱚᱜ ᱯᱟᱲᱦᱟᱜ ᱜᱮ ᱵᱟᱝ ᱤᱧᱢᱟ ᱰᱟᱹᱝᱨᱤ ᱜᱩᱯᱤ ᱟᱫᱚ ᱰᱟᱝᱨᱤ ᱢᱟ ᱵᱟᱹᱜᱤ ᱠᱟᱛᱮ ᱢᱟ ᱪᱟᱞᱟᱣ ᱢᱟ ᱵᱟᱝ ᱜᱟᱱᱚᱜᱼᱟ᱾
ᱟᱫᱚ ᱵᱟᱠᱷᱟᱱ ᱰᱟᱹᱝᱨᱤ ᱠᱚ ᱚᱠᱟ ᱠᱚᱨᱮ ᱠᱚ ᱜᱩᱯᱤ ᱟᱹᱛᱤᱧ ᱛᱟᱢᱟ ᱟᱫ ᱮᱢᱟᱱᱚᱜ ᱛᱟᱢᱟ ᱠᱚ ᱡᱩᱫᱤ
ᱢᱤᱫ ᱫᱷᱟᱹᱣ ᱤᱭᱟᱹ ᱤᱧᱤᱡ ᱪᱷᱩᱴ ᱤᱭᱟᱹ ᱢᱤᱫ ᱠᱟᱹᱴᱤᱡ ᱵᱟᱲᱜᱮ ᱨᱮ ᱨᱟᱦᱮᱲ ᱠᱚᱠᱚ ᱪᱟᱥ ᱞᱮᱜᱼᱟ ᱡᱚᱱᱚᱲᱟ ᱠᱚᱠᱚ ᱪᱟᱥ ᱞᱮᱜᱼᱟ ᱢᱤᱫ ᱰᱟᱝᱨᱤ ᱠᱤᱱ ᱵᱚᱞᱚ ᱞᱮᱱᱟ ᱫᱚᱢᱮ ᱠᱚ ᱫᱟᱞ ᱠᱤᱫᱤᱧᱟ ᱫᱮᱭᱟ ᱠᱚᱠᱚ ᱯᱩᱴᱩᱨ ᱟᱠᱟᱫ ᱛᱤᱧ ᱛᱟᱦᱮᱸᱜᱼᱟ ᱮᱠᱫᱚᱢ᱾
ᱰᱟᱹᱟᱝᱨᱤ ᱵᱟᱝ ᱫᱟᱞ ᱠᱟᱛᱮᱫ ᱟᱢ ᱜᱮᱠᱚ ᱫᱟᱞ ᱠᱮᱫ ᱢᱮᱭᱟ᱾
ᱦᱳᱭ ᱢᱟᱥᱮ ᱪᱮᱫ ᱮᱢ ᱞᱟᱹᱭᱟ ᱢᱟᱱᱮ ᱨᱟᱜ ᱜᱮ ᱥᱟᱱᱟᱢᱟ ᱥᱚᱢᱚᱭ ᱨᱮᱫᱩᱧ ᱨᱟᱜ ᱜᱚᱫ ᱜᱮᱭᱟ᱾ ᱪᱤᱠᱟᱭᱟᱢ ᱪᱟᱞᱟᱣ ᱵᱟᱝ ᱜᱟᱱᱚᱜᱼᱟ᱾ ᱪᱮᱫ ᱦᱚᱸ ᱵᱟᱝ ᱜᱟᱱᱚᱜᱼᱟ᱾ ᱦᱳᱭ ᱦᱳᱭ
ᱤᱧ ᱫᱚ ᱚᱱᱠᱟᱢ ᱞᱟᱹᱭ ᱠᱮᱜᱼᱟ ᱛᱚ ᱤᱧ ᱫᱩᱧ ᱵᱩᱡᱷᱟᱹᱣ ᱠᱮᱜᱼᱟ, ᱟᱢ ᱜᱮᱠᱚ ᱫᱟᱞ ᱠᱮᱫ ᱢᱮᱭᱟ᱾ ᱟᱢ ᱠᱚᱞᱮ ᱰᱟᱹᱝᱨᱤ ᱜᱮᱠᱚ ᱫᱟᱞ ᱠᱮᱫᱮᱭᱟ
ᱵᱟᱝᱟ ᱰᱟᱝᱨᱤ ᱫᱚ ᱵᱟᱠᱚ ᱫᱟᱞ ᱞᱮ ᱞᱮᱫᱮᱭᱟ ᱰᱟᱝᱨᱤ ᱫᱚ ᱢᱟᱱᱮ ᱰᱟᱝᱨᱤ ᱫᱚ ᱰᱟᱹᱝᱨᱤᱭᱟᱜ ᱫᱚᱥ ᱫᱚ ᱦᱳᱭ ᱰᱟᱹᱝᱨᱤᱭᱟᱜ ᱫᱚᱥ ᱫᱚ ᱵᱟᱝᱟ ᱤᱧ ᱜᱤᱧ ᱤᱫᱤ ᱥᱟᱢᱵᱟᱣ ᱟᱠᱟᱫ ᱠᱚᱣᱟ᱾
ᱦᱮᱸ ᱟᱢᱜᱮ ᱜᱩᱯᱤᱢ ᱤᱫᱤ ᱟᱠᱟᱫ ᱠᱚᱫᱚ ᱥᱮ ᱟᱢᱜᱮᱠᱚ ᱫᱳᱥ ᱠᱚ ᱧᱟᱢ ᱠᱮᱫ ᱛᱟᱢᱟ ᱚᱱᱟ
ᱦᱳᱭ ᱦᱳᱭ ᱚᱱᱟ ᱠᱷᱟᱹᱛᱤᱨ ᱛᱮᱜᱮ ᱪᱤᱠᱟᱹᱭᱟᱢ ᱪᱷᱩᱴᱠᱤ ᱟᱭᱳ
ᱦᱩᱸᱻ ᱦᱮᱸᱛᱚ
ᱦᱩᱸᱜ ᱦᱩᱸᱜ ᱟᱢ ᱨᱤᱱ ᱟᱭᱳᱼᱵᱟᱵᱟ ᱫᱚᱠᱚ ᱱᱟᱯᱟᱭ ᱜᱮᱭᱟ᱾
ᱦᱮᱸ
ᱟᱢ ᱨᱤᱱ ᱟᱭᱳᱼᱵᱟᱵᱟ ᱫᱚ ᱱᱟᱯᱟᱭ ᱜᱮ
ᱦᱮᱸ ᱦᱮᱸ ᱤᱧ ᱨᱤᱱ ᱟᱭᱳᱼᱵᱟᱵᱟ ᱫᱚ ᱱᱟᱯᱟᱭ ᱜᱮ᱾
ᱦᱳᱭᱛᱚ
ᱤᱭᱚᱝᱼᱤᱭᱚᱝ ᱜᱮᱭᱟᱠᱤᱱ ᱤᱧ ᱢᱟᱨᱤᱡ ᱤᱧ ᱟᱭᱳᱼᱵᱟᱵᱟ ᱛᱤᱧ ᱫᱚ
ᱦᱳᱭ ᱦᱳᱭ
ᱫᱟᱲᱮ ᱜᱮᱭᱟ ᱠᱤᱱ ᱵᱟᱯᱨᱮ ᱫᱚᱢᱮ ᱮᱸ ᱮᱱᱮᱡ ᱯᱟᱛᱟ ᱠᱚ ᱯᱷᱟᱱᱥᱚᱱ ᱠᱚ ᱤᱧ ᱵᱟᱹᱠᱤᱱ ᱤᱫᱤ ᱜᱚᱫᱤᱧᱟ ᱟᱠᱤᱱ ᱫᱚ ᱜᱟᱹᱰᱤ ᱢᱮᱱᱟᱜ ᱛᱮ ᱠᱤᱱᱟ ᱫᱚᱢᱮ ᱠᱤᱱ ᱥᱟᱡᱟᱜᱼᱟ ᱞᱤᱯᱥᱴᱤᱠᱚᱜ ᱟᱠᱤᱱ ᱢᱮᱠᱟᱯᱚᱜ ᱟᱭ ᱢᱟ ᱟᱨ ᱤᱭᱟᱹ ᱟᱭᱳ ᱢᱮᱠᱟᱯᱚᱜ-ᱟᱭ ᱟᱨ ᱵᱟᱯ ᱵᱟ ᱞᱟᱹᱭᱟᱭ ᱦᱤᱡᱩᱜ ᱠᱟᱱᱟᱢ ᱥᱮ ᱵᱟᱢ ᱦᱤᱡᱩᱜ ᱠᱟᱱᱟ ᱯᱷᱩᱴᱟᱹ ᱜᱟᱪᱷᱟ ᱫᱷᱩᱛᱤ ᱦᱚᱨᱚᱜᱟᱭ ᱟᱨ ᱪᱟᱞᱟᱜᱼᱟᱠᱤᱱ ᱫᱚᱢᱮ ᱨᱟᱹᱥᱠᱟᱹᱭᱟᱭ ᱪᱟᱞᱟᱜ ᱛᱮᱠᱤᱱ
ᱛᱟᱦᱚᱞᱮ ᱟᱯᱮ ᱥᱮᱫ ᱫᱚ ᱚᱱᱟ ᱰᱤᱡᱮ ᱞᱟᱜᱽᱬᱮ ᱮᱱᱮᱡ ᱫᱚ ᱦᱩᱭᱩᱜ ᱜᱮᱭᱟ ᱥᱮ ᱵᱟᱝᱟ?
ᱦᱮᱸ ᱦᱩᱭᱩᱜ ᱜᱮ ᱵᱟᱠᱷᱟᱱ ᱠᱚᱢᱯᱤᱴᱤᱥᱚᱱ ᱠᱚ ᱫᱚᱦᱚ ᱠᱟᱜ ᱜᱮ ᱚᱠᱚᱭ ᱫᱟᱲᱮᱭᱟᱜ-ᱟᱭ ᱫᱚᱢᱮ ᱥᱮᱬᱟ ᱥᱮᱬᱟ ᱯᱨᱟᱭᱤᱡᱽ ᱠᱚ ᱫᱚᱦᱚᱭ ᱜᱮ ᱵᱟᱠᱷᱟᱱ ᱟᱯᱮ ᱥᱮᱱ ᱫᱚ ᱵᱟᱝ ᱦᱩᱭᱩᱜ ᱛᱮ?
ᱟᱞᱮᱥᱮᱫ ᱦᱩᱭᱩᱜ ᱜᱮᱭᱟ ᱩᱱᱟᱹᱜ ᱫᱚ ᱵᱟᱝᱜᱮ ᱠᱚᱢ ᱜᱮ᱾ ᱚᱱᱠᱟ ᱠᱚᱢ ᱢᱟᱱᱮ ᱢᱟᱱᱮ ᱛᱩᱢᱫᱟᱜ ᱴᱟᱢᱟᱠ ᱛᱮᱜᱮ ᱰᱤᱡᱮ ᱞᱟᱜᱽᱬᱮ ᱛᱮᱫᱚ ᱵᱟᱝᱟ ᱢᱟᱱᱮ ᱵᱚᱠᱥ ᱠᱚᱛᱮ ᱫᱚ ᱵᱟᱝᱟ ᱦᱳᱭ
ᱟᱞᱮ ᱱᱚᱛᱮ ᱫᱚ ᱦᱩᱭᱩᱜ ᱜᱮᱭᱟ ᱦᱚᱭ ᱫᱚ ᱥᱚᱨᱦᱟᱭ ᱠᱚᱫᱚ ᱟᱫᱚ ᱪᱮᱫᱠᱟ ᱨᱟᱹᱥᱠᱟᱹ ᱟᱯᱮ ᱚᱱᱚᱛᱮ ᱫᱚ
ᱥᱚᱨᱦᱟᱭ ᱠᱚᱨᱮ ᱫᱚ ᱵᱮᱥ ᱜᱮᱞᱮ ᱨᱟᱹᱥᱠᱟᱹᱭ ᱜᱮᱭᱟ ᱛᱩᱢᱫᱟᱜ ᱴᱟᱢᱟᱠ ᱛᱮᱜᱮ᱾
ᱚᱻ ᱚᱱᱠᱟ ᱯᱷᱟᱱᱥᱮᱱ ᱠᱚᱫᱚ ᱵᱟᱝ ᱦᱩᱭᱩᱜᱼᱟ ᱵᱟ
ᱯᱷᱟᱱᱥᱟᱱ ᱯᱷᱟᱱᱥᱟᱱ ᱠᱚᱫᱚ ᱥᱚᱦᱨᱟᱭ ᱨᱮᱫᱚ ᱵᱟᱝ ᱦᱩᱭᱩᱜ ᱜᱮᱭᱟ ᱟᱫᱚ ᱤᱧ ᱫᱚ ᱩᱱᱟᱹᱜ ᱫᱚ ᱵᱟᱹᱧ ᱪᱟᱞᱟᱜ ᱜᱮᱭᱟ ᱵᱟᱠᱷᱟᱡ ᱱᱚᱸᱰᱮ ᱯᱮᱲᱟ ᱠᱚ ᱦᱟᱺᱰᱤ ᱠᱚ ᱚᱠᱚᱭ ᱵᱚᱰᱚᱡ ᱟᱠᱚᱣᱟ ᱤᱧ ᱜᱮᱠᱚ ᱵᱚᱰᱚᱡ ᱦᱚᱪᱚᱧᱟ ᱦᱟᱺᱰᱤ ᱠᱚ᱾
ᱚ ᱦᱮᱸ ᱛᱚ ᱦᱮᱸ ᱵᱟᱠᱷᱟᱱ ᱫᱚ ᱵᱟᱯᱨᱮ ᱫᱚᱢᱮ ᱠᱟᱹᱢᱤ ᱯᱮᱲᱟ ᱠᱚ ᱡᱩᱫᱤ ᱠᱚ ᱦᱤᱡᱩᱜᱼᱟ ᱵᱟ,
ᱦᱳᱭ ᱟᱨ ᱤᱧ ᱤᱧᱤᱡ ᱪᱷᱩᱴᱠᱤ ᱟᱭᱳ ᱤᱧᱤᱡ ᱪᱷᱩᱴᱠᱤ ᱟᱭᱳ ᱦᱚᱸ ᱪᱮᱫ ᱮᱜᱮᱨᱤᱧᱟᱭ ᱥᱮ ᱟᱫᱚ ᱮᱜᱮᱨ ᱟᱸᱡᱚᱢ ᱥᱟᱱᱟ ᱢᱮᱭᱟ ᱯᱮᱲᱟ ᱛᱟᱞᱟᱨᱮ ᱟᱫᱚ ᱚᱱᱟ ᱠᱷᱛᱤᱨ ᱠᱟᱹᱢᱤᱭᱟᱹᱧ ᱵᱟᱹᱧ ᱫᱟᱲᱮᱭᱟᱜ ᱨᱮᱦᱚᱸ ᱟᱫᱚ ᱦᱟᱛᱚᱢ ᱛᱟᱠᱚ ᱫᱚ ᱠᱟᱹᱢᱤ ᱠᱚᱠᱚ ᱜᱚᱲᱚᱣᱟᱹᱧ